ᱦᱮᱸ ᱜᱚᱢᱠᱮ ᱤᱧᱟᱹᱜ ᱨᱚᱲ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱤᱧᱟᱹᱜ ᱨᱚᱲ ᱟᱸᱡᱚᱢᱚᱜ ᱠᱟᱱᱟ ᱛᱚ
ᱦᱮᱸ ᱟᱸᱡᱚᱢᱚᱜ ᱠᱟᱱᱟ ᱟᱪᱷᱟ ᱜᱚᱝᱠᱮ ᱛᱟᱦᱚᱞᱮ ᱪᱮᱫ ᱮᱢ ᱪᱤᱠᱟᱹᱭᱮᱫᱟ
ᱦᱚᱜᱼᱚᱭ ᱱᱤᱛᱚᱜ ᱤᱧ ᱜᱤᱛᱤᱡ ᱵᱟᱲᱟ ᱟᱠᱟᱱᱟ ᱡᱚᱢ ᱠᱚ ᱦᱩᱭᱱᱟ ᱛᱚ ᱦᱮᱜᱸᱮ ᱜᱮ ᱟᱫᱚ
ᱚ
ᱜᱤᱛᱤᱡ ᱵᱟᱲᱟ ᱦᱩᱭᱩᱜ ᱞᱟᱹᱜᱤᱫ ᱞᱟᱹᱭ ᱢᱮ ᱪᱮᱫ ᱮᱢ ᱞᱟᱹᱭᱮᱫᱟ ᱜᱚᱝᱠᱮ
ᱟᱪᱪᱷᱟ ᱟᱪᱪᱷᱟ ᱛᱟᱦᱚᱞᱮ ᱪᱮᱫ ᱠᱚᱯᱮ ᱩᱛᱩ ᱠᱮᱫ ᱛᱮ
ᱛᱮᱦᱤᱧ ᱫᱚ ᱩᱛᱩ ᱛᱟᱦᱮᱸᱜᱱᱟ ᱰᱷᱮᱸᱲᱚᱥ ᱟᱹᱞᱩ ᱚᱱᱟ ᱥᱟᱶᱛᱮ ᱫᱟᱹᱞ ᱨᱟᱥᱮ ᱛᱟᱦᱮᱸ ᱞᱮᱱᱟ ᱜᱚᱝᱠᱮ ᱟᱢ ᱫᱚ ᱛᱟᱦᱚᱞᱮ ᱫᱟᱠᱟ ᱠᱚᱫᱚᱢ ᱡᱚᱢ ᱵᱟᱲᱟ ᱠᱮᱫᱟ ᱥᱮ ᱵᱟᱝ
ᱟᱹᱣᱨᱤ ᱟᱞᱮᱫ ᱫᱚ ᱫᱟᱠᱟ ᱟᱣᱨᱤ ᱠᱚ ᱤᱥᱤᱱ ᱛᱟᱞᱮᱭᱟ ᱡᱚᱢᱟᱜ ᱫᱚᱥᱴᱟ ᱫᱤᱜᱮ ᱡᱚᱢ ᱦᱩᱭᱩᱜᱼᱟ ᱟᱞᱮ ᱫᱚ ᱟᱞᱮ ᱫᱚ ᱤᱱᱟᱹᱜ ᱪᱟᱲ ᱫᱚ ᱵᱟᱝᱞᱮ ᱡᱚᱢ ᱜᱮᱭᱟ
ᱟᱪᱪᱷᱟ ᱛᱟᱦᱚᱞᱮ ᱜᱚᱝᱠᱮ ᱪᱮᱫ ᱠᱚᱯᱮ ᱩᱛᱩ ᱟᱠᱟᱫᱟ
ᱩᱛᱩ ᱫᱚ ᱩᱛᱩ ᱫᱚ ᱦᱟᱜ ᱛᱮᱦᱮᱧ ᱫᱚ ᱠᱚᱸᱰᱷᱟ ᱞᱮ ᱩᱛᱩᱭᱮᱫᱟ ᱠᱚᱸᱰᱷᱟ ᱟᱨ ᱟᱞᱩ
ᱟᱪᱪᱷᱟ ᱛᱚ ᱜᱚᱝᱠᱮ ᱞᱟᱹᱭ ᱛᱟᱞᱟᱝ ᱢᱮ ᱪᱮᱫ ᱞᱟᱝ ᱨᱚᱯᱚᱲᱟ ᱥᱮ ᱪᱮᱫ
ᱟᱪᱪᱷᱟ ᱜᱚᱢᱠᱮ ᱛᱟᱦᱚᱞᱮ ᱦᱚᱸᱛᱚ ᱱᱚᱣᱟ ᱫᱷᱚᱨᱚᱱ ᱫᱤᱱ ᱨᱮ ᱪᱮᱫ ᱠᱚᱯᱮ ᱪᱤᱠᱟᱹ ᱵᱟᱲᱟᱭᱮᱫ ᱛᱟᱦᱮᱸᱫ
ᱦᱳᱭ ᱫᱷᱚᱨᱚᱱ ᱫᱤᱱ ᱫᱚ ᱵᱷᱟᱜ ᱜᱮ ᱱᱤᱭᱟᱹ ᱫᱷᱟᱣ ᱫᱚ ᱵᱷᱟᱜᱮᱜ ᱜᱮ ᱥᱤᱛᱩᱝ ᱛᱟᱦᱮᱸ ᱞᱮᱱᱟ ᱚᱱᱟ ᱥᱮ ᱵᱷᱟᱜᱤ ᱫᱷᱚᱨᱚᱱ ᱛᱮᱫᱚ ᱟᱹᱰᱤ ᱡᱟᱹᱥᱛᱤ ᱜᱮ ᱱᱚᱣᱟ ᱫᱷᱟᱣ ᱫᱚ ᱜᱚᱨᱚᱢ ᱠᱟᱱ ᱛᱟᱦᱮᱸᱫ
ᱟᱪᱪᱷᱟ ᱛᱟᱦᱚᱞᱮ ᱪᱮᱫ ᱠᱚ ᱚᱱᱟ ᱫᱷᱚᱨᱚᱱ ᱨᱮ ᱮᱴᱠᱮᱴᱚᱬᱮ ᱦᱩᱭ ᱞᱮᱱ ᱛᱟᱯᱮᱭᱟ
ᱮᱴᱠᱮᱴᱚᱬᱮ ᱫᱚ ᱮᱴᱠᱮ ᱢᱚᱬᱮ ᱫᱚ ᱫᱷᱚᱨᱚᱱ ᱫᱤᱱ ᱫᱚ ᱩᱱᱟᱹᱜ ᱠᱟᱹᱢᱤ ᱠᱚᱦᱚᱸ ᱛᱚ ᱵᱟᱹᱱᱩᱜᱼᱟ ᱟᱫᱚ ᱥᱮᱨᱚᱠᱚᱢ ᱚᱲᱟᱜ ᱠᱚᱨᱮ ᱜᱮ ᱛᱟᱦᱮᱸ ᱵᱟᱲᱟ ᱦᱩᱭᱩᱜ ᱠᱟᱱ ᱛᱟᱦᱮᱸᱫ ᱟᱫᱚ ᱚᱱᱠᱟ ᱫᱚ ᱚᱲᱟᱜ ᱨᱮ ᱛᱟᱦᱮᱸ ᱦᱩᱭᱩᱜ ᱠᱟᱱ ᱛᱟᱦᱮᱸᱫ ᱟᱫᱚ ᱵᱟᱭᱨᱮ ᱥᱮᱫ ᱫᱚ ᱩᱱᱟᱹᱜ ᱛᱳᱫ ᱵᱟᱲᱟ ᱵᱟᱭ ᱦᱩᱭᱩᱜ ᱠᱟᱱ ᱛᱟᱦᱮᱸᱫ ᱚᱲᱟᱜ ᱠᱚᱨᱮ ᱠᱚᱛᱮ ᱛᱟᱦᱮᱸ ᱵᱟᱲᱟ ᱦᱩᱭᱩᱜ ᱠᱟᱱ ᱛᱟᱦᱮᱸᱫ ᱚᱱᱟᱛᱮ ᱡᱟᱹᱥᱛᱤ ᱮᱴᱠᱮᱴᱚᱬᱮ ᱫᱚ ᱵᱟᱭ ᱦᱩᱭ ᱟᱠᱟᱱᱟ ᱡᱚᱠᱷᱚᱱ ᱡᱟᱦᱟᱱᱟᱜ ᱮᱢᱟᱨᱡᱮᱱᱥᱤ ᱨᱮᱜᱮ ᱡᱚᱠᱷᱚᱱ ᱵᱟᱭᱨᱮ ᱥᱮᱫ ᱪᱟᱞᱟᱜ ᱦᱩᱭᱩᱜ ᱠᱟᱱ ᱛᱟᱦᱮᱸ ᱩᱱ ᱥᱚᱢᱚᱭ ᱜᱮ ᱡᱟᱹᱟᱥᱛᱤ ᱜᱮ ᱜᱚᱨᱚᱢᱮᱫ ᱛᱟᱦᱮᱸᱜ ᱚᱱᱟᱜᱮ ᱠᱟᱹᱴᱤᱡ ᱩᱫᱽᱜᱟᱹᱨ ᱠᱟᱱ ᱛᱟᱦᱮᱸᱫ ᱚᱱᱟᱜᱮ ᱠᱟᱹᱴᱤᱡ ᱮᱴᱠᱮᱴᱚᱲᱮ ᱵᱩᱡᱷᱟᱹᱜ ᱠᱟᱱ ᱛᱟᱦᱮᱸᱫ ᱛᱚ ᱜᱚᱝᱠᱮ ᱟᱯᱮ ᱫᱚ ᱛᱟᱦᱚᱞᱮ ᱱᱚᱣᱟ ᱫᱷᱚᱨᱚᱢ ᱨᱮᱫᱚ ᱟᱯᱮ ᱫᱚ ᱛᱟᱦᱚᱞᱮ ᱪᱮᱫ ᱯᱮ ᱪᱤᱠᱟᱹᱭᱮᱫ ᱛᱟᱦᱮᱸᱫ
ᱟᱞᱮᱥᱮᱫ ᱦᱚᱸ ᱚᱱᱠᱟᱜᱮ ᱫᱷᱚᱨᱚᱱ ᱫᱤᱱ ᱦᱚᱸ ᱫᱚᱢᱮ ᱜᱮᱭ ᱥᱤᱛᱩᱝ ᱟᱭ ᱟᱨ ᱚᱱᱠᱟ ᱟᱞᱮ ᱫᱷᱟᱨᱮ ᱯᱟᱥᱮ ᱚᱱᱠᱟ ᱫᱟᱨᱮ ᱱᱟᱹᱬᱤ ᱠᱚᱦᱚᱸ ᱵᱟᱹᱱᱩᱜᱼᱟ ᱡᱮ ᱥᱤᱛᱩᱝ ᱨᱮ ᱚᱸᱰᱮ ᱫᱟᱨᱮ ᱵᱩᱴᱟᱹᱨ ᱨᱮ ᱠᱟᱹᱴᱤᱡ ᱫᱩᱲᱩᱵ ᱡᱤᱨᱟᱹᱜ ᱟᱢ ᱚᱱᱠᱟ ᱫᱟᱨᱮ ᱱᱟᱹᱬᱤ ᱠᱚᱦᱚ ᱵᱟᱹᱱᱩᱜᱼᱟ ᱦᱩᱸ
ᱚᱭ
ᱛᱟᱨᱯᱚᱨ ᱱᱚᱜᱼᱚᱭ ᱱᱤᱛᱚᱜ ᱫᱟᱜ ᱨᱮᱭᱟᱲ ᱫᱟᱜ ᱨᱮᱭᱟᱜ ᱦᱚᱸ ᱱᱤᱛᱚᱜ ᱥᱚᱢᱚᱥᱥᱟ ᱦᱚᱸ ᱢᱮᱱᱟᱜ ᱛᱟᱞᱮᱭᱟ ᱫᱷᱚᱨᱚᱱ ᱨᱮ
ᱚ ᱟᱪᱪᱷᱟ
ᱱᱚᱜᱼᱚᱭ ᱡᱮᱢᱚᱱ ᱟᱞᱮ ᱫᱟᱜ ᱧᱩ ᱞᱟᱹᱜᱤᱫ ᱰᱟᱝᱨᱤ ᱢᱮᱨᱚᱢ ᱩᱱᱠᱩ ᱠᱚᱦᱚᱸ ᱱᱤᱛᱚᱜ ᱫᱚ ᱫᱟᱜ ᱧᱩ ᱦᱚᱸ ᱵᱟᱝᱠᱚ ᱧᱟᱢ ᱮᱫᱟ ᱟᱨ ᱟᱞᱮ ᱦᱚᱸ
ᱦᱚᱸ ᱥᱟᱺᱜᱤᱧ ᱠᱷᱚᱱ ᱟᱹᱜᱩ ᱞᱟᱜᱟᱣ ᱞᱮᱭᱟ ᱟᱨ ᱱᱮᱛᱼᱼ ᱱᱮᱛᱚᱜ ᱫᱚ ᱱᱚᱜ ᱚᱭ ᱜᱟᱹᱰᱤ ᱛᱮ ᱫᱟᱜ ᱦᱚᱸ ᱠᱚ ᱟᱹᱜᱩ ᱦᱚᱴᱚ ᱟᱞᱮ ᱠᱟᱱᱟ ᱚᱱᱟ ᱠᱚᱜᱮ ᱰᱟᱝᱨᱤ ᱢᱮᱨᱚᱢ ᱟᱨ ᱥᱟᱶᱛᱮ ᱟᱞᱮ ᱦᱚᱸᱞᱮ ᱧᱩᱭᱮᱫ ᱜᱮᱭᱟ ᱦᱮᱸ
ᱟᱪᱪᱷᱟ ᱟᱞᱮ ᱥᱮᱫ ᱦᱚᱸ ᱱᱚᱝᱠᱟ ᱡᱤᱵ ᱡᱤᱭᱟᱹᱞᱤ ᱠᱚᱣᱟᱜ ᱫᱚ ᱮᱴᱠᱮᱴᱚᱬᱮ ᱫᱚ ᱛᱟᱦᱮᱸᱜ ᱠᱟᱱᱟ ᱡᱟᱹᱥᱛᱤ ᱜᱮ ᱫᱷᱚᱨᱚᱱ ᱨᱮ ᱡᱟᱹᱥᱛᱤ ᱜᱮ ᱜᱚᱨᱚᱢ ᱠᱟᱱ ᱛᱟᱦᱮᱸᱫ ᱟᱫᱚ ᱤᱧ ᱤᱧ ᱫᱚ ᱰᱟᱹᱝᱨᱤ ᱢᱮᱨᱚᱢ ᱠᱚᱫᱚ ᱥᱮ ᱠᱟᱰᱟ ᱠᱚᱫᱚ ᱜᱩᱯᱼᱼ ᱯᱤ ᱫᱚ ᱵᱟᱹᱧ ᱪᱟᱞᱟᱜ ᱜᱮᱭᱟ ᱚᱲᱟᱜ ᱠᱚᱨᱮ ᱫᱚ ᱢᱮᱱᱟᱜ ᱠᱚᱣᱟ ᱱᱩᱝᱠᱩ ᱚᱲᱟᱜ ᱨᱮᱱ ᱦᱚᱲ ᱜᱮᱠᱚ ᱤᱫᱤᱭᱮᱫ ᱠᱚ ᱛᱟᱦᱮᱸᱫ ᱰᱟᱹᱝᱨᱤ ᱟᱹᱛᱤᱧ ᱚᱱᱟ ᱵᱟᱭᱨᱮ ᱥᱮᱫ
ᱟᱪᱷᱟ ᱟᱪᱷᱟ
ᱟᱫᱚ ᱱᱚᱝᱠᱟᱱ ᱮᱸᱴᱠᱮᱴᱚᱬᱮ ᱠᱚᱫᱚ ᱧᱮᱞ ᱧᱟᱢᱚᱜ ᱠᱟᱱ ᱛᱟᱦᱮᱸᱫ ᱡᱟᱹᱥᱛᱤ ᱜᱚᱨᱚᱢ ᱠᱟᱱ ᱛᱟᱦᱮᱸᱫ ᱟᱫᱚ ᱚᱱᱠᱟ ᱜᱮ ᱫᱟᱜ ᱨᱮᱱᱟᱜ ᱥᱚᱢᱚᱥᱥᱟ ᱫᱚ ᱟᱞᱮ ᱚᱱᱛᱮ ᱫᱚ ᱦᱮᱱᱟᱜ ᱫᱚ ᱚᱱᱠᱟ ᱡᱟᱹᱥᱛᱤ ᱫᱚ ᱵᱟᱹᱱᱩᱜᱼᱟ ᱜᱟᱰᱟ ᱜᱟᱰᱟ ᱱᱟᱹᱭ ᱠᱚ ᱢᱮᱱᱟᱜᱼᱟ ᱛᱚ ᱟᱫᱚ ᱚᱱᱟ ᱫᱷᱟᱨᱮ ᱜᱮ ᱰᱟᱹᱝᱜᱨᱤ ᱢᱮᱨᱚᱢ ᱠᱚ ᱟᱹᱛᱤᱧ ᱠᱚ ᱤᱫᱤᱭᱮᱫ ᱠᱚ ᱨᱮᱸᱦᱮᱫ ᱟᱫᱚ ᱚᱱᱟ ᱠᱚᱨᱮ ᱜᱮ ᱜᱟᱰᱟ ᱠᱚᱨᱮ ᱫᱟᱜ ᱠᱚ ᱛᱟᱦᱮᱱᱟ ᱚᱱᱟ ᱠᱚᱨᱮ ᱜᱮ ᱰᱟᱹᱝᱜᱨᱤ ᱢᱮᱨᱚᱢ ᱫᱚ ᱫᱟᱜ ᱠᱚᱫᱚ ᱧᱩ ᱵᱟᱲᱟᱭᱮᱫ ᱛᱟᱦᱮᱫ ᱠᱚ ᱚᱱᱟ ᱠᱚᱜᱮ ᱟᱨᱠᱤ ᱩᱱᱟᱹᱜ ᱡᱟᱹᱥᱛᱤ ᱮᱴᱠᱮᱴᱚᱬᱮ ᱫᱚ ᱵᱟᱭ ᱧᱮᱞ ᱧᱟᱢᱚᱜ ᱠᱟᱱ ᱛᱟᱦᱮᱸᱫ
ᱟᱞᱮᱭᱟᱜ ᱛᱚ ᱚᱜᱼᱚᱭ
ᱦᱮᱸ ᱜᱚᱢᱠᱮ ᱞᱟᱹᱭ ᱵᱤᱱ
ᱞᱟ. ᱭ ᱟᱞᱮ ᱫᱚ ᱱᱚᱜ ᱚᱭ ᱜᱟᱰᱟ ᱢᱮᱱᱟᱜᱼᱟ ᱱᱟᱹᱭ ᱢᱮᱱᱟᱜᱼᱟ ᱯᱩᱠᱷᱨᱤ ᱢᱮᱱᱟᱜᱼᱟ ᱢᱮᱱᱟᱜ ᱨᱮᱦᱚᱸ ᱢᱮᱱᱠᱷᱟᱱ ᱱᱚᱣᱟ ᱫᱷᱚᱨᱚᱢ ᱨᱮᱫᱚ ᱫᱟᱜ ᱜᱮ ᱵᱟᱭ ᱛᱟᱦᱮᱱᱟ ᱦᱮ
ᱟᱪᱷᱟ
ᱚᱱᱟ ᱠᱷᱟᱹᱛᱤᱨ ᱛᱮ ᱫᱟᱜ ᱨᱮᱱᱟᱜ ᱫᱚ ᱟᱞᱮ ᱫᱚ ᱫᱚᱢᱮ ᱜᱮ ᱥᱚᱢᱚᱥᱥᱟ ᱦᱟᱸᱰᱮ ᱱᱟᱰᱮ ᱛᱩᱯᱩᱱ ᱦᱚᱸ ᱚᱱᱠᱟᱱᱟᱜ ᱫᱟᱜ ᱛᱮᱜᱮ ᱛᱩᱯᱩ ᱵᱟᱲᱟᱭᱟᱞᱮ
ᱟᱪᱪᱷᱟ ᱦᱳᱭ ᱛᱟᱦᱞᱮ ᱜᱚᱝᱠᱮ ᱟᱯᱮ ᱥᱮᱫ ᱫᱚ ᱪᱮᱫ ᱞᱮᱠᱟᱱ ᱦᱟᱥᱟ ᱡᱟᱭᱜᱟ ᱠᱚ ᱠᱟᱱᱟ ᱥᱮ ᱪᱮᱫ ᱚᱱᱠᱟ ᱫᱟᱜ ᱠᱚ ᱵᱟᱭ ᱛᱟᱦᱮᱸᱱᱟᱢ ᱞᱟᱹᱭᱮᱫᱟ ᱪᱮᱫ ᱞᱮᱠᱟᱱ ᱦᱟᱥᱟ ᱛᱟᱯᱮ ᱟᱯᱮ ᱚᱱᱛᱮ ᱫᱚ
ᱟᱞᱮ ᱱᱚᱛᱮ ᱫᱚ ᱪᱮᱛᱟᱱ ᱫᱤᱥᱚᱢ ᱛᱚ ᱦᱸ ᱟᱞᱮ ᱥᱮᱫ ᱫᱚ ᱱᱚᱛᱮ ᱫᱚ ᱫᱷᱤᱨᱤ ᱡᱟᱭᱜᱟ ᱠᱟᱱᱟ ᱚᱱᱠᱟ ᱦᱚᱸᱭ ᱡᱮᱢᱚᱱ ᱫᱷᱚᱨᱚᱱ ᱨᱮ ᱟᱞᱮᱥᱮᱫ ᱫᱚ ᱥᱚᱵᱡᱤ ᱟᱱᱟᱡ ᱠᱚᱦᱚᱸ ᱠᱷᱩᱵ ᱠᱚᱢ ᱠᱚ ᱨᱚᱦᱚᱭ ᱜᱮᱭᱟ ᱱᱮᱛᱟᱨ ᱧᱮᱞ ᱦᱩᱭ ᱠᱟᱱᱟ ᱱᱚᱜᱼᱚᱭ ᱡᱮᱢᱚᱱ ᱠᱷᱚᱥᱞᱟ ᱦᱩᱭᱮᱱ ᱛᱟᱢ ᱛᱩᱲᱤ ᱦᱩᱭᱮᱱ ᱛᱟᱢ ᱦᱮᱸ ᱡᱮᱢᱚᱱ ᱥᱚᱵᱽᱡᱤ ᱵᱮᱸᱜᱟᱲ ᱦᱩᱭᱮᱱ ᱛᱟᱢ ᱢᱩᱞᱟᱹ ᱦᱩᱭᱮᱱ ᱛᱟᱢ ᱮᱭ ᱥᱚᱥᱟ ᱦᱩᱭᱮᱱ ᱛᱟᱢ ᱚᱱᱟ ᱠᱚᱦᱚᱸ ᱠᱷᱩᱵ ᱠᱚᱢ ᱜᱮᱠᱚ ᱨᱚᱦᱚᱭ ᱛᱟᱦᱮᱸᱫ ᱦᱮ
ᱟᱪᱷᱟ ᱫᱟᱜ ᱫᱷᱤᱨᱤ ᱡᱟᱭᱜᱟ ᱠᱷᱟᱹᱛᱤᱨ ᱫᱟᱜ ᱠᱚᱫᱚ ᱡᱟᱹᱥᱛᱤ ᱵᱟᱭ ᱛᱤᱜᱩᱱᱟ ᱥᱮ ᱪᱮᱫ ᱚᱱᱠᱟᱱᱟᱜ ᱥᱤᱪᱩᱭ ᱥᱮᱱ ᱨᱮ ᱢᱮᱱᱟᱜ ᱯᱮᱭᱟ
ᱦᱮᱸ ᱟᱨ ᱱᱚᱝᱠᱟ ᱥᱟᱵ ᱢᱟᱨᱥᱟᱞ ᱠᱚᱠᱚ ᱵᱮᱱᱟᱣ ᱫᱟᱜ ᱚᱠᱟ ᱴᱷᱮᱱ ᱫᱚ ᱵᱟᱝ ᱩᱰᱩᱠᱚᱜᱼᱟ ᱚᱱᱟ ᱟᱭᱢᱟ ᱡᱟᱭᱜᱟ ᱨᱮᱜᱮ ᱚᱱᱠᱟ ᱠᱚ ᱧᱮᱞ ᱟᱠᱟᱫ ᱫᱟᱜ ᱫᱚ ᱵᱟᱝ ᱩᱰᱩᱠ ᱟᱠᱟᱱᱟ ᱢᱤᱫ ᱵᱟᱨ ᱡᱟᱭᱜᱟ ᱨᱮᱜᱮ ᱢᱮᱱᱟᱜ ᱠᱷᱟᱹᱛᱤᱨ ᱛᱮ ᱚᱸᱰᱮᱱᱟᱜ ᱜᱮ ᱡᱚᱛᱚ ᱟᱞᱮ ᱟᱰᱮᱯᱟᱥᱮ ᱡᱟᱦᱟᱸ ᱛᱤᱱᱟᱹᱜ ᱢᱮᱱᱟᱜᱼᱟ ᱟᱹᱛᱩ ᱠᱚ ᱚᱱᱟ ᱩᱱᱠᱩ ᱦᱚᱸ ᱚᱸᱰᱮᱱᱟᱜ ᱫᱟᱜ ᱠᱚᱜᱮ ᱠᱚ ᱤᱫᱤᱭᱟ
ᱟᱪᱷᱟ
ᱟᱪᱪᱷᱟ ᱜᱚᱝᱠᱮ ᱟᱯᱮ ᱥᱮᱫ ᱫᱚ ᱛᱟᱦᱚᱞᱮ
ᱟᱞᱮ ᱥᱮᱫ ᱛᱚᱦᱚ ᱟᱥᱮᱫ ᱦᱟᱥᱟ ᱫᱚ ᱥᱚᱢᱚᱵᱷᱩᱢᱤᱭ ᱮ ᱨᱟᱠᱟ ᱠᱟᱱᱟ ᱛᱚ ᱟᱫᱚ ᱱᱚᱝᱠᱟ ᱫᱟᱜ ᱦᱟᱥᱟ ᱫᱚ ᱢᱟ. ᱴᱤᱭᱟ. ᱲ ᱦᱟᱥᱟ ᱵᱩᱞᱞᱤ ᱦᱟᱥᱟ ᱨᱮᱱᱟᱜ ᱦᱟᱥᱟ ᱠᱟᱱ ᱛᱟᱞᱮᱭᱟ ᱟᱞᱮ ᱫᱤᱥᱚᱢ ᱨᱮᱫᱚ ᱟᱫᱚ ᱱᱚᱝᱠᱟ ᱡᱟᱹᱥᱛᱤ ᱫᱷᱤᱨᱤ ᱠᱚᱦᱚᱸ ᱫᱷᱤᱨᱤ ᱦᱟᱥᱟ ᱦᱚᱸ ᱵᱟᱝ ᱠᱟᱱᱟ ᱡᱮ ᱫᱟᱜ ᱵᱟᱭ ᱛᱤᱜᱩᱱ ᱟ ᱥᱮ ᱪᱮᱫ ᱢᱚᱴᱟᱢᱩᱴᱤ ᱫᱷᱚᱨᱚᱢ ᱨᱮ ᱦᱚᱭ ᱢᱚᱴᱟᱢᱩᱴᱤ ᱜᱟᱰᱟ ᱨᱮᱫᱚ ᱦᱟᱸᱰᱮ ᱱᱟᱰᱮ ᱡᱟᱦᱟᱸ ᱨᱮᱫᱚ ᱠᱟᱹᱴᱤᱡ ᱦᱳᱞᱮᱣᱳ ᱠᱟᱹᱴᱤᱡ ᱫᱚ ᱫᱟᱜ ᱫᱚ ᱛᱟᱦᱮᱱ ᱜᱮᱭᱟ ᱚᱱᱟ ᱠᱚᱜᱮ ᱧᱩᱢ ᱵᱟᱲᱟᱭᱟᱠᱚ ᱤᱭᱟᱹ ᱵᱟᱲᱟ ᱟᱨ ᱟᱞᱮ ᱚᱱᱛᱮ ᱛᱮᱱᱟᱜ ᱫᱟᱜ ᱢᱟᱱᱮ ᱡᱟᱦᱟᱸ ᱫᱷᱟᱹᱨᱛᱤ ᱞᱟᱛᱟᱨ ᱨᱮᱱᱟᱜ ᱡᱟᱦᱟᱸ ᱫᱟᱜ ᱢᱮᱱᱟᱜ ᱛᱟᱵᱚᱱᱟ ᱥᱚᱝᱜᱨᱚᱦᱚ ᱠᱟᱛᱮᱫ ᱚᱱᱟ ᱫᱟᱜ ᱨᱮᱱᱟᱜ ᱞᱮᱭᱟᱨ ᱦᱚᱸ ᱡᱟᱹᱥᱛᱤ ᱫᱚ ᱵᱟᱭ ᱞᱟᱛᱟᱨ ᱜᱮᱭᱟ ᱴᱤ ᱠᱟᱹᱴᱤᱡ ᱦᱮᱸ ᱠᱷᱚᱸᱫᱽᱨᱚᱱ ᱞᱮᱠᱷᱟᱱ ᱜᱮ ᱫᱟᱜ ᱫᱚ ᱢᱟᱱᱮ ᱧᱟᱢᱚᱜᱼᱟ ᱟᱨᱠᱤ
ᱦᱮᱸ ᱦᱮᱸ
ᱟᱨ ᱱᱚᱝᱠᱟ ᱦᱚᱸ ᱫᱷᱚᱨᱚᱱ ᱨᱮᱦᱚᱸ ᱪᱟᱥ ᱠᱚᱫᱚ ᱦᱩᱭᱩᱜ ᱜᱮᱭᱟ ᱡᱟᱦᱟᱸ ᱞᱮᱠᱟᱢ ᱞᱟᱹᱭ ᱠᱮᱫᱟ ᱠᱷᱚᱥᱞᱟ ᱠᱚ ᱠᱷᱳᱥᱟᱞᱟ ᱥᱮ ᱛᱤᱞ ᱥᱳᱥᱟ ᱚᱱᱠᱟᱱ ᱫᱷᱚᱨᱚᱱ ᱫᱤᱱ ᱨᱮᱱᱟᱜ ᱡᱟᱦᱟᱸ ᱡᱟᱦᱟᱸ ᱯᱷᱚᱥᱚᱞ ᱠᱚ ᱧᱮᱞ ᱧᱟᱢᱚᱜᱼᱟ ᱢᱚᱴᱟᱢᱩᱴᱤ ᱥᱟᱱᱟᱢᱟᱜ ᱜᱮ ᱪᱟᱥ ᱫᱚ ᱦᱳᱭᱳᱜᱼᱟ ᱟᱨ ᱫᱟᱜ ᱨᱮᱱᱟᱜ ᱩᱱᱟᱹᱜ ᱯᱨᱚᱵᱞᱮᱢ ᱦᱚᱸ ᱵᱟᱹᱱᱩᱜ ᱯᱨᱚᱵᱞᱮᱢ ᱦᱚᱸ ᱵᱟᱭ ᱧᱮᱞ ᱧᱟᱢᱚᱜᱼᱟ ᱢᱤᱱᱤ ᱥᱟᱵ ᱢᱟᱨᱥᱟᱞ ᱥᱮ ᱥᱮᱞᱚ ᱠᱚ ᱢᱮᱱᱟᱜᱼᱟ ᱚᱱᱟ ᱠᱚᱛᱮ ᱦᱚᱸ ᱫᱟᱜ ᱚᱱᱟ ᱛᱮᱦᱚᱸ ᱫᱟᱜ ᱠᱚ ᱯᱟᱣᱟᱣᱟ ᱵᱷᱟᱜᱮ ᱜᱮ ᱪᱟᱥ ᱠᱚᱫᱚ ᱦᱩᱭ ᱵᱟᱲᱟᱜᱼᱟ ᱚᱱᱠᱟ ᱮᱴᱠᱮᱴᱚᱬᱮ ᱫᱚ ᱵᱟᱭ ᱧᱮᱞ ᱧᱟᱢᱚᱜᱼᱟ
ᱟᱪᱪᱷᱟ ᱪᱷᱟ ᱟᱪᱪᱷᱟ ᱜᱚᱝᱠᱮ ᱛᱟᱦᱞᱮ ᱟᱯᱮ ᱥᱮᱫ ᱫᱚ ᱛᱟᱹᱨᱩᱵ ᱢᱮᱱᱟᱜ ᱠᱚᱣᱟ ᱥᱮ ᱵᱟᱝ
ᱵᱟᱝ ᱟᱞᱮᱥᱮᱫ ᱫᱚ ᱢᱟᱱᱮ ᱥᱚᱢᱵᱷᱩᱢᱤ ᱮᱞᱟᱠᱟ ᱚᱱᱠᱟ ᱵᱤᱨ ᱠᱚᱦᱚᱸ ᱵᱟᱹᱱᱩᱜᱼᱟ ᱛᱟᱹᱨᱩᱵ ᱥᱮ ᱱᱚᱝᱠᱟᱱ ᱡᱤᱵᱽᱡᱤᱭᱟᱹᱞᱤ ᱡᱟᱦᱟᱸᱭ ᱵᱤᱨ ᱠᱚᱨᱮᱜ ᱠᱚ ᱛᱟᱦᱮᱱᱟ ᱱᱚᱝᱠᱟ ᱫᱚ ᱵᱟᱠᱚ ᱧᱮᱞ ᱧᱟᱢᱚᱜᱼᱟ ᱢᱚᱴᱟᱢᱩᱴᱤ ᱜᱟᱰᱟ ᱫᱷᱟᱨᱮ ᱠᱚᱨᱮ ᱚᱱᱠᱟ ᱨᱩᱰᱟᱹ ᱠᱚ ᱠᱚ ᱪᱮᱢᱮᱧ ᱠᱚ ᱟᱨᱦᱚᱸ ᱩᱱᱠᱩ ᱢᱟᱨᱟᱝ ᱢᱟᱨᱟᱝ ᱠᱚ ᱜᱩᱰᱩ ᱠᱚ ᱟᱹᱰᱤ ᱪᱮᱬᱮ ᱪᱩᱯᱲᱤ ᱠᱚ ᱛᱟᱦᱮᱱᱟ ᱚᱱᱠᱟᱱ ᱢᱟᱱᱮ ᱠᱟᱹᱴᱤᱡ ᱡᱟᱦᱟᱸᱭ ᱠᱚᱱᱴᱨᱳᱞ ᱵᱟᱭ ᱜᱟᱱᱚᱜᱼᱟ ᱱᱚᱝᱠᱟᱱ ᱡᱤᱵᱽ ᱡᱤᱭᱟᱹᱞᱤ ᱠᱚᱫᱚ ᱵᱟᱹᱱᱩᱜ ᱠᱚᱣᱟ ᱟᱞᱮ ᱚᱱᱛᱮ ᱫᱚ ᱜᱚᱝᱠᱮ ᱫᱚ ᱛᱟᱦᱚᱞᱮ ᱟᱯᱮᱥᱮᱫ ᱫᱚ ᱢᱟᱱᱮ ᱱᱚᱝᱠᱟ ᱛᱟᱹᱨᱩᱵ ᱠᱚ ᱨᱮᱱᱟᱜ ᱠᱟᱛᱷᱟᱢ ᱞᱟᱹᱭ ᱠᱮᱫᱟ ᱛᱟᱞᱦᱮ ᱟᱯᱮ ᱥᱮᱫ ᱫᱚ ᱪᱮᱫ ᱞᱮᱠᱟᱱ ᱛᱚᱨᱩᱯ ᱠᱚ ᱢᱮᱱᱟᱜ ᱠᱚᱣᱟ ᱥᱮ ᱪᱮᱫ
ᱦᱮᱸ ᱟᱞᱮ ᱥᱮᱫ ᱫᱚ ᱛᱟᱹᱨᱩᱵ ᱠᱚᱦᱚᱸ ᱢᱮᱱᱟᱜ ᱠᱚᱣᱟ ᱵᱤᱨ ᱨᱮ ᱟᱨ ᱠᱚ ᱦᱟᱭᱱᱟ ᱠᱩᱞᱟᱹᱭ ᱠᱚ ᱩᱱ ᱩᱱᱠᱩ ᱠᱚᱦᱚᱸ ᱟᱹᱰᱤ ᱡᱟᱹᱥᱛᱤ ᱜᱮ ᱢᱮᱱᱟᱜ ᱠᱚᱣᱟ
ᱟᱪᱪᱷᱟ
ᱛᱞᱮ ᱚᱱᱛᱮ ᱫᱚ ᱫᱚᱢᱮ ᱜᱟᱡᱟᱲ ᱜᱮᱭᱟ ᱟᱨ ᱥᱩᱨ ᱨᱮ ᱵᱤᱨ ᱦᱚᱸ ᱢᱮᱱᱟᱜ ᱛᱟᱞᱮᱭᱟ ᱛᱚ ᱚᱝᱠᱟ ᱵᱤᱨ ᱨᱮ ᱥᱟᱦᱟᱜ ᱚᱱᱠᱟ ᱛᱟᱹᱨᱩᱵ ᱠᱚᱠᱚ ᱧᱮᱞ ᱵᱟᱲᱟ ᱟᱠᱟᱫ ᱠᱚᱜᱮ ᱦᱮᱸ
ᱦᱮᱸ
ᱟᱨ ᱛᱮ ᱛᱟᱦᱮᱸᱱᱟ ᱚᱱᱟ ᱵᱚᱛᱚᱨ ᱛᱮ ᱱᱮᱛᱟᱨ ᱫᱚ ᱵᱤᱨ ᱪᱟᱞᱟ ᱦᱚᱸᱠᱚ ᱠᱚᱢ ᱟᱠᱟᱫᱟ ᱟᱨ ᱱᱮᱛᱟᱨ ᱫᱚ ᱧᱮᱞᱚᱜ ᱚᱱᱟ ᱵᱮᱥᱤᱨ ᱵᱷᱟᱜᱽ ᱫᱚ ᱜᱮᱥ ᱛᱮᱜᱮ ᱠᱚ ᱤᱥᱤᱱ ᱫᱚ ᱛᱚ
ᱦᱳᱭ
ᱚᱱᱟ ᱛᱮᱫᱚ ᱥᱟᱦᱟᱱ ᱫᱚ ᱠᱚᱢ ᱠᱚ ᱟᱹᱜᱩᱭᱮᱫᱟ
ᱦᱳᱭ ᱟᱞᱮ ᱥᱮᱫ ᱦᱚᱸ ᱡᱤᱵᱽᱼᱡᱤᱭᱟᱹᱞᱤ ᱫᱚ ᱚᱱᱠᱟᱱ ᱠᱟᱹᱴᱤᱡ ᱡᱟᱦᱟᱸᱭ ᱠᱚ ᱦᱤᱝᱥᱨᱚ ᱜᱮᱭᱟ ᱚᱱᱠᱟᱱ ᱡᱤᱵ ᱡᱤᱭᱟᱹᱞᱤ ᱧᱮᱞ ᱠᱟᱛᱮᱜ ᱫᱚ ᱥᱩᱫᱩ ᱛᱩᱭᱩ ᱜᱮ ᱢᱮᱱᱟᱜ ᱠᱚᱣᱟ ᱛᱳᱭᱳ ᱠᱷᱚᱱ ᱡᱟᱹᱥᱛᱤ ᱫᱚᱦᱚ ᱫᱚ ᱵᱟᱹᱱᱩᱜᱼᱼ ᱦᱩᱸ
ᱜᱚᱝᱠᱮ ᱛᱩᱭᱩ ᱦᱚᱸ ᱱᱮᱛᱟᱨ ᱫᱚᱧ ᱧᱮᱞᱮᱫ ᱠᱚᱣᱟ ᱟᱞᱮ ᱥᱮ ᱚᱲᱟᱜ ᱥᱩᱨ ᱥᱩᱨ ᱛᱮ ᱦᱮᱡ ᱠᱟᱛᱮᱜ ᱨᱮᱦᱚᱸᱠᱚ ᱨᱟᱜ ᱴᱚᱠᱟᱹᱜ ᱠᱟᱱᱟ ᱦᱮᱸ ᱟᱨ ᱚᱝᱠᱟ ᱥᱮᱛᱟᱜ ᱵᱷᱳᱨ ᱨᱮ ᱵᱟᱦᱨᱮ ᱨᱮ ᱠᱚ ᱫᱩᱲᱩᱵ ᱠᱚᱜ ᱠᱟᱱᱟ ᱥᱤᱢ ᱠᱚ ᱡᱚᱠᱷᱚᱱ ᱠᱚ ᱚᱰᱳᱠᱚᱜ ᱠᱟᱱᱟ ᱛᱚᱠᱷᱚᱱ ᱜᱮᱠᱚ ᱥᱟᱵᱮᱫ ᱠᱚᱛᱮ ᱠᱚ ᱤᱫᱤᱭᱮᱫ ᱠᱚᱣᱟ ᱦᱮᱸ ᱤᱱᱟᱹ ᱠᱷᱟᱹᱛᱤᱨ ᱛᱮ ᱱᱮᱛᱟᱨ ᱫᱚ ᱥᱤᱢ ᱞᱮ ᱦᱟᱹᱨᱩᱵ ᱠᱟᱠᱚᱣᱟ ᱵᱟᱝᱞᱮ ᱟᱲᱟᱜ ᱠᱚᱣᱟ ᱵᱟᱝ ᱢᱟᱨᱥᱟᱞ ᱞᱮᱱᱠᱷᱟᱱ ᱫᱚ ᱵᱟᱠᱷᱟᱱ ᱫᱚ ᱵᱷᱳᱨ ᱨᱮ ᱚᱝᱠᱟ ᱚᱸᱰᱚᱠᱚᱜ ᱛᱮᱦᱮᱫ ᱠᱚ ᱟᱠᱚ ᱛᱮᱜᱮ ᱛᱚ ᱥᱤᱢ ᱫᱚ
ᱦᱳᱭ
ᱩᱱᱠᱩ ᱫᱚ ᱟᱨ ᱟᱵᱚ ᱫᱚ ᱵᱟᱵᱚᱱ ᱩᱰᱩᱠ ᱠᱚᱣᱟ
ᱛᱩᱭᱩ ᱠᱷᱟᱹᱛᱤᱨ ᱛᱮ ᱦᱟᱹᱨᱩᱵ ᱠᱟᱛᱮᱫ ᱞᱮ ᱫᱚᱦᱚ ᱠᱟᱠᱚᱣᱟ ᱢᱟᱨᱥᱟᱞᱚᱜ-ᱟ ᱟᱨᱞᱮ ᱟᱲᱟᱜ ᱠᱚᱣᱟ
ᱟᱪᱪᱷᱟ ᱟᱞᱮᱥᱮᱫ ᱦᱚᱸ ᱱᱚᱝᱠᱟ ᱜᱮ ᱛᱚᱭᱳ ᱠᱚᱫᱚ ᱢᱮᱱᱟᱜ ᱠᱚᱣᱟ ᱱᱚᱝᱠᱟ ᱡᱟᱹᱥᱛᱤ ᱞᱳᱠᱟᱞᱳᱭ ᱨᱮᱫᱚ ᱵᱟᱠᱚ ᱦᱤᱡᱩᱜᱼᱟ ᱟᱠᱚᱣᱟᱜ ᱚᱱᱛᱮ ᱵᱟᱹᱫᱽ ᱠᱚᱨᱮ ᱚᱱᱟ ᱡᱟᱦᱟᱸᱞᱮᱠᱟ ᱜᱟᱡᱟᱲ ᱠᱚ ᱢᱮᱱᱟᱜᱼᱟ ᱜᱟᱰᱟ ᱠᱚ ᱢᱮᱱᱟᱜᱼᱟ ᱜᱟᱰᱟ ᱱᱟᱹᱭ ᱠᱚ ᱢᱮᱱᱟᱜᱼᱟ ᱛᱚ ᱚᱱᱟ ᱡᱟᱦᱟᱸ ᱜᱟᱡᱟᱲ ᱠᱚ ᱜᱟᱡᱟᱲ ᱵᱚᱞᱚᱛᱮ ᱦᱟᱞᱠᱟ ᱠᱟᱹᱴᱤᱡ ᱵᱤᱨ ᱧᱚᱜ ᱜᱮᱭᱟ ᱚᱱᱠᱟᱱ ᱤᱭᱟ ᱫᱤᱭᱟᱹ ᱜᱤ ᱚᱱᱠᱟᱱ ᱡᱟᱭᱜᱟ ᱠᱚᱨᱮ ᱜᱮ ᱵᱮᱥᱤ ᱠᱚ ᱧᱮᱞ ᱧᱟᱢᱚᱜᱼᱟ ᱞᱳᱠᱟᱞᱳᱚᱭ ᱨᱮᱫᱚ ᱵᱟᱠᱚ ᱦᱤᱡᱩᱜᱼᱟ ᱩᱱᱟᱹᱜ ᱵᱚᱛᱚᱨ ᱫᱚ ᱵᱟᱹᱱᱩᱜᱼᱟ ᱟᱨᱠᱤ ᱩᱱᱠᱩ ᱤᱫᱤ ᱠᱟᱛᱮᱫ
ᱟᱪᱪᱷᱟ ᱟᱪᱪᱷᱟ ᱛᱟᱦᱚᱞᱮ ᱟᱯᱮᱥᱮᱫ ᱦᱟᱹᱛᱤ ᱫᱚ ᱢᱮᱱᱟᱜ ᱠᱚᱣᱟ ᱥᱮ ᱵᱟᱝᱼᱟ?
ᱦᱮᱸ ᱦᱟᱹᱛᱤ ᱫᱚ ᱟᱞᱮ ᱱᱚᱱᱛᱮ ᱢᱟᱧ ᱢᱮᱛᱟᱫ ᱢᱮᱭᱟ ᱞᱟᱝ ᱡᱮ ᱵᱤᱨ ᱠᱚᱫᱚ ᱵᱟᱹᱱᱩᱜᱼᱟ ᱦᱟᱹᱛᱤ ᱫᱚᱠᱚ ᱪᱟᱞᱟᱜ ᱫᱚᱠᱚ ᱪᱟᱞᱟᱜᱼᱟ ᱱᱚᱝᱠᱟ ᱨᱟᱵᱟᱝ ᱴᱟᱭᱤᱢ ᱡᱚᱠᱷᱚᱱ ᱟᱞᱮ ᱩᱱ ᱥᱚᱢᱚᱭ ᱫᱚ ᱡᱟᱦᱟᱸ ᱯᱷᱚᱥᱚᱞ ᱠᱚ ᱦᱩᱭᱩᱜᱼᱟ ᱡᱮᱞᱮᱠᱟ ᱟᱹᱞᱩ ᱠᱚ
ᱦᱮᱸ
ᱩᱱ ᱥᱚᱢᱚᱭ ᱦᱟᱹᱛᱤ ᱫᱚᱠᱚ ᱢᱳᱴᱟᱢᱩᱴᱤ ᱟᱞᱮ ᱚᱱᱛᱮ ᱠᱷᱚᱱ ᱫᱚ ᱯᱚᱧᱪᱟᱥ ᱥᱟᱴ ᱠᱤᱞᱳᱢᱤᱴᱟᱨ ᱥᱟᱜᱤᱧ ᱨᱮ ᱚᱱᱠᱟ ᱢᱤᱫ ᱵᱟᱨ ᱵᱤᱨ ᱢᱮᱱᱟᱜᱼᱟ ᱟᱫᱚ ᱚᱱᱛᱮ ᱠᱷᱚᱱ ᱜᱮ ᱡᱚᱠᱷᱚᱱ ᱢᱤᱫᱴᱤᱡ ᱵᱟᱨᱭᱟ ᱦᱟᱹᱛᱤ ᱛᱤ ᱫᱚ ᱫᱚᱞ ᱪᱷᱟᱲᱟ ᱠᱟᱛᱮᱫ ᱟᱞᱮ ᱚᱱᱛᱮ ᱞᱳᱠᱟᱞᱳᱚᱭ ᱥᱮᱫ ᱠᱚ ᱦᱮᱡ ᱥᱟᱲᱚᱜᱼᱟ ᱟᱨ ᱩᱱᱠᱩ ᱜᱮ ᱡᱟᱹᱥᱛᱤ ᱫᱚ ᱵᱟᱠᱚ ᱦᱤᱡᱩᱜᱼᱟ ᱚᱝᱠᱟᱹ ᱵᱟᱨᱭᱟ ᱯᱮᱭᱟᱹ ᱠᱟᱛᱮᱫ ᱚᱝᱠᱟ ᱜᱮᱠᱚ ᱦᱤᱡᱩᱜᱼᱟ ᱩᱱᱠᱩ ᱜᱮ ᱠᱟᱹᱴᱤᱡ ᱯᱷᱚᱥᱚᱞ ᱠᱚ ᱥᱮ ᱩᱱ ᱥᱚᱢᱚᱭ ᱡᱟᱦᱟᱸ ᱟᱹᱞᱩ ᱠᱚ ᱦᱩᱭᱩᱜᱼᱟ ᱡᱟᱦᱟᱸ ᱠᱚ ᱪᱟᱥ ᱟᱹᱞᱩ ᱱᱟᱯᱮ ᱠᱟᱹᱴᱤᱡ ᱠᱚ ᱠᱷᱚᱛᱤᱭᱟ ᱚᱱᱠᱟ ᱜᱮ᱾ ᱚᱱᱠᱟ ᱡᱟᱹᱥᱛᱤ ᱫᱚ ᱵᱤᱨ ᱠᱚᱫᱚ ᱵᱟᱹᱱᱩᱜ ᱦᱟᱹᱛᱤ ᱫᱚ ᱩᱱᱟᱹᱜ ᱫᱚ ᱵᱟᱠᱚ ᱧᱮᱞ ᱧᱟᱢᱚᱜᱼᱟ᱾ ᱚᱱᱠᱟ ᱥᱮᱨᱢᱮ ᱨᱮ ᱢᱤᱫᱴᱤᱱ ᱴᱟᱭᱤᱢ ᱜᱤ ᱢᱤᱫᱴᱤᱡ ᱴᱟᱭᱤᱢ ᱜᱤ ᱠᱚ ᱦᱤᱡᱩᱜᱼᱟ᱾ ᱚᱱᱟ ᱦᱚᱸ ᱡᱟᱹᱥᱛᱤ ᱠᱟᱢ ᱚᱱᱠᱟ ᱫᱚᱥ ᱵᱚᱪ ᱵᱚᱪᱷᱚᱨ ᱨᱮ ᱥᱮ ᱯᱟᱸᱪ ᱵᱚᱪᱷᱚᱨ ᱨᱮ ᱱᱚᱝᱠᱟ ᱢᱤᱫ ᱵᱟᱨ ᱫᱷᱟᱣ ᱠᱚ ᱦᱮᱡ ᱞᱮᱱᱟ ᱱᱚᱝᱠᱟ ᱟᱨᱠᱤ ᱛᱟᱦᱞᱮ ᱟᱯᱮ ᱥᱮᱫ ᱫᱚ ᱜᱚᱢᱠᱮ ᱫᱚ ᱡᱟᱹᱥᱛᱤ
ᱞᱟᱹᱭᱫᱟᱹᱧ ᱡᱚᱠᱷᱚᱱ ᱞᱟᱹᱭᱫᱤᱧ ᱡᱚᱠᱷᱚᱱ ᱟᱯᱮᱥᱮ ᱚᱱᱠᱟ ᱦᱩᱲᱩ ᱠᱚ ᱵᱮᱞᱮᱜᱼᱟ ᱛᱚᱠᱷᱚᱱ ᱫᱚ ᱵᱟᱝᱠᱚ ᱪᱟᱞᱟᱜ ᱜᱮᱭᱟ ᱦᱟ. ᱛᱤ
ᱵᱟᱝ ᱩᱱ ᱩᱱ ᱴᱟᱹᱭᱤᱢ ᱨᱮᱫᱚ ᱵᱟᱠᱚ ᱪᱟᱞᱟᱜᱼᱟ ᱚᱱᱠᱟᱱ ᱥᱚᱢᱚᱭ ᱨᱮᱫᱚ ᱵᱟᱠᱚ ᱧᱮᱞ ᱧᱟᱢ ᱟᱠᱟᱱᱟ ᱛᱟᱦᱚᱞᱮ ᱜᱚᱝᱠᱮ ᱚᱝᱠᱟ ᱦᱟᱹᱛᱤᱭᱟᱜ ᱠᱟᱛᱷᱟᱢ ᱞᱟᱹᱭ ᱠᱮᱜ ᱠᱷᱟᱱ ᱟᱯᱮ